ᱦᱮᱸ ᱡᱚᱦᱟᱨ ᱜᱮ᱾
ᱦᱮᱸ ᱟᱹᱞᱤᱧᱟᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾ ᱦᱮᱞᱳ᱾
ᱦᱮᱸ ᱞᱟᱹᱭᱵᱤᱱ?
ᱚᱻ ᱢᱮᱱᱫᱟᱞᱤᱧ ᱱᱟᱯᱟᱭ ᱜᱮᱭᱟᱵᱤᱱ?
ᱦᱳᱭᱛᱚ ᱢᱟᱱᱮ ᱱᱚᱜᱼᱚᱭ ᱡᱮ ᱢᱟᱨᱟᱝ ᱵᱚᱦᱚᱜ ᱠᱚ ᱥᱮ ᱡᱮ ᱜᱚᱝᱠᱮ ᱠᱚ ᱡᱟᱦᱟᱸ ᱟᱵᱚ ᱢᱤᱫᱴᱮᱱ ᱨᱚᱯᱚᱲ ᱨᱮᱱᱟᱜ ᱚᱠᱛᱚ ᱠᱚ ᱮᱢ ᱟᱠᱟᱫ ᱵᱚᱱᱟ ᱥᱮ᱾ ᱦᱮᱸ ᱱᱚᱣᱟ ᱚᱠᱛᱚ ᱵᱷᱤᱛᱤᱨ ᱜᱮ ᱦᱳᱭᱛᱳ ᱟᱞᱟᱝ ᱦᱮᱸ ᱡᱟᱦᱟᱱᱟᱜ ᱠᱤᱪᱷᱩ ᱱᱤᱭᱟᱹ ᱛᱮᱞᱟᱝ ᱨᱚᱯᱚᱲ ᱞᱮᱱᱠᱷᱟᱡ ᱦᱚᱭᱛᱳ ᱵᱷᱟᱹᱜᱮ ᱠᱚᱜᱼᱟ᱾
ᱦᱮᱸ᱾
ᱦᱮᱸ ᱟᱫᱚ ᱦᱮᱸ ᱚᱱᱟ ᱴᱚᱯᱤᱠ ᱦᱳᱭᱛᱳ ᱟᱹᱞᱤᱧ ᱠᱤᱪᱷᱩ ᱡᱟᱦᱟᱸᱱᱟᱜ ᱞᱤᱧ ᱮᱦᱚᱵ ᱫᱟ ᱟᱵᱤᱱ ᱦᱚᱳᱭᱛᱳ ᱚᱱᱟ ᱡᱟᱦᱟᱸ ᱛᱤᱱᱟᱹᱜ ᱜᱮ ᱚᱱᱟ ᱱᱤᱭᱮ ᱛᱮᱞᱟᱝ ᱜᱚᱞᱯᱷᱚᱭ ᱵᱟᱰᱟᱭ ᱢᱮᱱᱟᱜ ᱛᱟᱞᱟᱝᱟ ᱟᱹᱵᱤᱱᱟᱜ ᱥᱮ ᱟᱹᱞᱤᱧᱟᱜ ᱡᱟᱦᱟᱸ ᱛᱤᱱᱟᱹᱜ ᱵᱟᱰᱟᱭ ᱢᱮᱱᱟᱜ ᱛᱟᱞᱟᱝ ᱦᱮᱸ ᱤᱱᱟᱹ ᱫᱤᱭᱮᱛᱮ ᱠᱤᱷᱩᱞᱟᱝ ᱜᱚᱞᱚ ᱯᱚᱭᱟ ᱥᱮ ᱞᱟᱝ ᱨᱚᱯᱚᱲᱟ᱾ ᱮᱻ ᱟᱪᱪᱷᱟ ᱮᱜ ᱱᱚᱜᱼᱚᱭ ᱡᱮ ᱮᱜ ᱥᱮᱫᱟᱭ ᱥᱮᱫᱟᱭ ᱵᱚᱱ ᱢᱮᱛᱟᱜ ᱠᱟᱱᱟ ᱥᱮᱫᱟᱜ᱾ ᱢᱟᱱᱮ ᱥᱮᱫᱟᱭ ᱥᱮ ᱢᱟᱨᱮ ᱢᱟᱨᱮᱭᱟᱜ ᱥᱮ ᱚᱱᱟ ᱪᱮᱫ ᱢᱟᱱᱮ ᱯᱟᱹᱦᱤᱞ ᱠᱟᱛᱷᱟ᱾ ᱟᱨ ᱡᱟᱦᱟᱸ ᱱᱮᱛᱟᱨ ᱢᱟᱱᱮ ᱱᱮᱛᱟᱨᱟᱜ ᱦᱟᱸᱜ᱾ ᱯᱟᱹᱦᱤᱞ ᱟᱨ ᱱᱮᱛᱟᱨ ᱱᱤᱭᱮ ᱢᱟᱱᱮ ᱱᱮᱛᱟᱨᱟᱜ ᱡᱚᱢ ᱧᱩᱩ ᱠᱚ ᱱᱤᱭᱮ ᱟᱵᱤᱱ ᱠᱤᱪᱷᱩ ᱞᱟᱹᱭ ᱵᱤᱱ ᱥᱮ?
ᱯᱟᱦᱤᱞ ᱡᱮᱢᱚᱱ ᱮᱜ ᱚᱱᱟ ᱥᱮᱨᱚᱠᱚᱢ ᱡᱚᱢ ᱠᱚᱫᱚ ᱵᱟᱝ ᱛᱟᱦᱮᱸ ᱠᱟᱱᱟ ᱚᱱᱮ ᱡᱮᱢᱚᱱ ᱡᱚᱱᱰᱨᱟ ᱵᱟᱡᱽᱨᱟ ᱠᱚ ᱛᱤᱠᱤ ᱠᱟᱛᱮᱫ ᱥᱮ ᱞᱮᱴᱚ ᱠᱟᱛᱮᱫ ᱠᱚ ᱡᱚᱢ ᱛᱟᱦᱮᱸᱫ ᱠᱟᱱᱟ ᱟᱸᱡᱚᱢ ᱵᱟᱲᱟ ᱦᱩᱭ ᱢᱮᱱᱠᱷᱟᱱ ᱱᱮᱛᱟᱨ ᱫᱚ ᱟᱫᱚ ᱱᱟᱦᱟᱜ ᱡᱩᱜᱽ ᱛᱚ ᱟᱹᱰᱤ ᱡᱮᱢᱚᱱ ᱱᱮᱛᱟᱨ ᱫᱚ ᱱᱟᱣᱟ ᱱᱟᱣᱟ ᱡᱤᱱᱤᱥ ᱠᱚ ᱩᱰᱩᱠᱚᱜ ᱠᱟᱱᱟ ᱩᱛᱩ ᱥᱩᱱᱩᱢ ᱚᱱᱟ ᱞᱟᱦᱟ ᱛᱮᱢᱟ ᱟᱵᱚ ᱢᱟ ᱥᱩᱱᱩᱢ ᱵᱩᱞᱩᱝ ᱦᱚᱸ ᱵᱟᱵᱚᱱ ᱞᱟᱜᱟᱣ ᱠᱮᱫ ᱛᱟᱦᱮᱸᱫ ᱥᱤᱫᱽᱫᱚ ᱠᱟᱛᱮᱫ ᱥᱮ ᱥᱟᱥᱟᱝ ᱢᱟᱨᱤᱜ ᱵᱩᱞᱩᱝ ᱛᱮᱵᱚᱱ ᱟᱬᱜᱚ ᱠᱟᱛᱮᱫ ᱵᱚᱱ ᱡᱚᱢ ᱠᱮ ᱛᱟᱦᱮᱜ ᱱᱮᱛᱟᱨ ᱢᱟ ᱫᱚᱢᱮ ᱥᱩ ᱥᱩᱱᱩᱢ ᱦᱟᱱᱟ ᱱᱤᱭᱟᱹ ᱮᱢᱟᱱ ᱛᱮᱢᱟᱱ ᱟᱨᱚ ᱪᱮᱫ ᱪᱮᱫ ᱠᱚ ᱦᱟᱱᱟ ᱱᱤᱭᱟᱹ ᱠᱚ ᱵᱮᱱᱟᱣ ᱠᱟᱛᱮ ᱠᱚ ᱡᱚᱢᱮᱜᱼᱟ ᱯᱟᱹᱦᱤᱞ ᱛᱚᱢᱟ ᱚᱱᱟ ᱠᱚ ᱚᱱᱟ ᱠᱷᱟᱹᱛᱤᱨ ᱯᱟᱹᱦᱤᱞ ᱨᱮᱱ ᱢᱟᱱᱮ ᱫᱟᱫᱩ ᱥᱮ ᱤᱭᱟᱹ ᱛᱟᱠᱚ ᱵᱩᱰᱤ ᱛᱟᱠᱚ ᱦᱮᱸ ᱩᱱᱟᱹᱜ ᱨᱳᱜ ᱡᱟᱞᱟ ᱥᱮ ᱦᱟᱱᱟ ᱱᱤᱭᱟᱹ ᱨᱩᱣᱟᱹ ᱦᱟᱹᱥᱩ ᱵᱟᱝ ᱛᱟᱦᱮᱸ ᱠᱟᱱᱟ ᱢᱮᱱᱠᱷᱟᱱ ᱟᱵᱚ ᱡᱮ ᱱᱚᱜᱼᱚᱭ ᱵᱚᱱ ᱦᱟᱱᱟ ᱱᱤᱭᱟᱹ ᱡᱚᱴᱟᱣ ᱟᱵᱚᱱ ᱠᱟᱱᱟ ᱥᱮ ᱨᱩᱣᱚᱜ ᱠᱟᱱᱟᱵᱚᱱ ᱥᱮ ᱨᱩᱣᱟᱹ ᱦᱟᱹᱥᱩᱜ ᱠᱟᱱᱟ ᱵᱚᱱ ᱱᱚᱣᱟ ᱢᱟ ᱟᱵᱚ ᱡᱚᱢ ᱫᱤᱠ ᱫᱤᱭᱮ ᱜᱮ ᱢᱟᱱᱮ ᱦᱩᱭᱩᱜ ᱠᱟᱱᱟ᱾
ᱦᱩᱸ ᱦᱩᱸ ᱦᱩᱸ ᱦᱮᱸ ᱵᱮᱥᱤ ᱫᱚᱚ ᱟᱵᱚᱣᱟᱜ ᱚᱱᱟ ᱠᱚᱫᱚ ᱡᱚᱢ ᱫᱤᱠ ᱛᱮᱜᱮ ᱦᱩᱭᱩᱜ ᱠᱟᱱᱟ᱾ ᱦᱩᱸ
ᱟᱨ ᱱᱮᱛᱟᱨ ᱱᱟᱦᱟᱜ ᱡᱩᱜᱽ ᱢᱟ ᱟᱹᱰᱤ ᱢᱟᱱᱮ ᱵᱮᱲᱟ ᱠᱟᱛᱮᱫ ᱠᱚ ᱵᱮᱨᱮᱫ ᱠᱟᱱᱟ ᱥᱟᱛᱴᱟ ᱟᱴ ᱴᱟ ᱥᱮᱫ ᱛᱮ ᱟᱨ ᱯᱟᱹᱦᱤᱞ ᱦᱚᱲᱢᱟ ᱥᱤᱢ ᱨᱟᱜ ᱞᱟᱦᱟ ᱨᱮᱠᱚ ᱵᱮᱨᱮᱫ ᱛᱟᱦᱮᱸᱫᱱᱟ
ᱻ
ᱠᱤ ᱦᱚᱲᱢᱚ ᱢᱚᱱᱮ ᱡᱤᱣᱤ ᱦᱚᱸ ᱟᱹᱰᱤ ᱯᱷᱨᱮᱥ ᱜᱮᱠᱚ ᱛᱟᱦᱮᱸᱜ ᱠᱟᱱ ᱛᱚ ᱥᱚᱠᱛᱚ ᱧᱚᱜ ᱜᱮᱠᱚ ᱛᱟᱦᱮᱸ ᱠᱟᱱᱟ ᱢᱮᱱᱠᱷᱟᱱ ᱱᱮᱛᱟᱨ ᱫᱚ ᱟᱹᱰᱤ ᱢᱟᱱᱮ ᱪᱮᱫᱠᱟ ᱵᱮᱲᱟᱭ ᱨᱟᱠᱟᱵ ᱟᱠᱟᱱ ᱨᱮᱦᱚᱸᱭ ᱢᱟᱱᱮ ᱡᱟᱹᱯᱤᱫᱮᱜ ᱜᱮᱭᱟᱭ
ᱦᱩᱸ ᱦᱩᱸ
ᱛᱟᱦᱚᱞᱮ ᱚᱱᱟ ᱠᱷᱟᱹᱛᱤᱨ ᱜᱮᱛᱚ ᱚᱱᱮ ᱦᱚᱲᱢᱚ ᱠᱚᱦᱚᱸ ᱵᱟᱹᱲᱤᱡ ᱪᱟᱜ ᱠᱟᱱᱟ
ᱦᱩᱸ ᱦᱩᱸ ᱦᱩᱸ
ᱻ
ᱟᱹᱞᱤᱧ ᱟᱹᱞᱤᱧᱟᱜ ᱵᱩᱡᱽ ᱛᱮ ᱞᱤᱧ ᱞᱟᱹᱭᱟ
ᱦᱩᱸ
ᱡᱮ ᱛᱚᱜ ᱚᱱᱟ ᱡᱟᱦᱟᱸ ᱯᱟᱹᱦᱤᱞ ᱛᱟᱦᱮᱸ ᱠᱟᱱᱟ ᱚᱱᱟᱵᱤᱱ ᱞᱟᱹᱭ ᱠᱮᱫ ᱞᱮᱠᱟ ᱡᱚᱱᱰᱨᱟ ᱠᱚ
ᱦᱩᱸ
ᱚᱱᱟᱠᱚ ᱡᱚᱢ ᱠᱷᱚᱱ ᱫᱚ ᱦᱳᱭᱛᱳ ᱱᱮᱛᱟᱨᱟᱜ ᱡᱚᱢ ᱫᱚ ᱟᱹᱰᱤ ᱥᱤᱵᱤᱞ ᱵᱩᱡᱷᱟᱹᱜᱼᱟ ᱟᱹᱰᱤ ᱥᱚᱨᱚᱲ ᱥᱤᱵᱤᱞ ᱥᱮ ᱥᱚᱲᱚᱢ ᱢᱮᱱᱟᱜᱼᱟ ᱱᱚᱣᱟ ᱠᱚ ᱡᱚᱢ ᱧᱩ ᱨᱮ ᱢᱮᱱᱠᱷᱟᱱ ᱥᱤᱵᱤᱞ ᱥᱚᱲᱚᱢ ᱵᱷᱤᱛᱤᱨ ᱨᱮ ᱦᱚᱸ ᱱᱚᱣᱟ ᱨᱮ ᱟᱹᱰᱤ ᱢᱟᱨ᱾ᱟᱱ ᱵᱤᱥ ᱞᱮᱠᱟᱱ ᱡᱤᱱᱤᱥ ᱢᱮᱱᱟᱜᱼᱟ ᱦᱩᱸ ᱦᱮᱸ ᱚᱱᱟ ᱠᱚ ᱡᱚᱢ ᱧᱩ ᱦᱳᱭᱛᱳ ᱩᱱᱟᱹᱜ ᱥᱤᱵᱤᱞ ᱥᱚᱲᱚᱢ ᱵᱟᱹᱱᱩᱜ ᱨᱮᱦᱚᱸ ᱵᱟᱠᱟᱡ ᱫᱚ ᱢᱤᱫ ᱚᱠᱛᱚ ᱫᱚ ᱛᱟᱦᱮᱸ ᱠᱟᱱ ᱜᱮᱭᱟ ᱱᱚᱣᱟ ᱫᱚ ᱦᱳᱭᱛᱳ ᱱᱮᱛᱟᱨ ᱜᱮ ᱚᱱᱟ ᱨᱮᱱᱟᱜ ᱥᱤᱵᱤᱞ ᱥᱚᱲᱚᱢ ᱵᱟᱹᱱᱩᱜ ᱠᱷᱟᱱ ᱯᱟᱹᱦᱤᱞ ᱫᱚ ᱱᱚᱣᱟ ᱨᱮᱱᱟᱜ ᱥᱤᱵᱤᱞ ᱥᱚᱲᱚᱢ ᱫᱚ ᱟᱹᱰᱤ ᱪᱮᱦᱨᱟ ᱛᱟᱦᱮᱸ ᱠᱟᱱᱟ
ᱦᱩ
ᱮ ᱚᱱᱟ ᱠᱚ ᱡᱚᱢ ᱧᱩ ᱛᱮ ᱦᱚᱲᱟᱜ ᱫᱟᱲᱮ ᱰᱷᱮᱨ ᱛᱟᱦᱮᱡ ᱠᱟᱱᱟ ᱦᱮᱥᱮ ᱴᱷᱮ ᱦᱚᱲ ᱫᱤᱱ ᱦᱚᱲ ᱠᱚ ᱢᱟᱱᱮ ᱴᱷᱮᱱ ᱫᱤᱱ ᱠᱚ ᱵᱟᱱᱪᱟᱣ ᱠᱟᱱ ᱛᱟᱦᱮᱱᱟ ᱱᱮᱛᱟᱨ ᱫᱚ ᱟᱹᱵᱤᱱ ᱧᱮᱞ ᱠᱚᱵᱤᱱ ᱯᱨᱟᱭ ᱡᱳᱨᱥᱤ ᱡᱳᱨ ᱢᱤᱫ ᱦᱚᱲ ᱥᱟᱴ ᱥᱟᱴ ᱠᱮ ᱥᱳᱛᱳᱨ ᱵᱚᱪᱷᱚᱨ ᱵᱟᱧᱪᱟᱜ ᱠᱟᱱᱟ᱾ ᱦᱮᱸ ᱠᱤᱱᱛᱩ ᱯᱟᱹᱦᱤᱞ ᱦᱟᱯᱲᱟᱢ ᱠᱚᱴᱮᱡ ᱚᱱᱠᱟ ᱫᱟᱹᱫᱩ, ᱠᱚᱴᱷᱮᱡ ᱵᱩᱰᱤ ᱠᱚᱴᱷᱮᱱ ᱱᱚᱝᱠᱟ ᱟᱸᱡᱚᱢ ᱛᱟᱦᱮᱸ ᱠᱟᱱᱟ ᱡᱮ ᱢᱤᱫᱴᱤᱡ ᱢᱤᱫᱴᱤᱡ ᱦᱚᱲ᱾ ᱢᱟᱱᱮ ᱮᱠᱥᱚ ᱵᱚᱪᱷᱚᱨ ᱪᱮᱛᱟᱱ ᱠᱚ ᱵᱟᱧᱪᱟᱜ ᱠᱟᱱ ᱛᱟᱦᱮᱸᱱᱟ ᱮᱠᱥᱚ ᱵᱚᱪᱷᱚᱨ ᱫᱚ ᱢᱟᱱᱮ ᱯᱩᱨᱟᱹ ᱜᱮᱨᱮᱱᱴᱤ ᱜᱮ᱾
ᱦᱩᱸ, ᱟᱫᱚ ᱢᱮᱱᱠᱷᱟᱱ ᱱᱚᱣᱟ ᱚᱠᱟ ᱞᱮᱠᱟ ᱨᱮ ᱡᱮ, ᱱᱚᱣᱟ ᱡᱚᱢ ᱧᱩ ᱵᱚᱱ ᱯᱟᱹᱨᱠᱟᱹᱣ ᱮᱱᱟ ᱚᱠᱟ ᱞᱮᱠᱟ ᱨᱮ ᱦᱮᱡ ᱮᱱᱟ?
ᱟᱫᱚ ᱚᱱᱟ ᱫᱚ ᱱᱮᱛᱟᱨ ᱫᱚ ᱟᱫᱚ ᱱᱮᱛᱟᱨ ᱫᱚ ᱜᱚᱴᱟ ᱫᱟᱬᱟᱱ ᱦᱚᱸᱵᱚᱱ ᱫᱟᱬᱟᱱ ᱠᱟᱱᱟ᱾ ᱥᱠᱩᱞ ᱠᱚᱞᱮᱡᱽ ᱠᱚᱦᱚᱸ ᱦᱟᱱᱛᱮ ᱱᱟᱛᱮ ᱠᱟᱹᱢᱤ ᱠᱚᱦᱚᱸ ᱠᱚ ᱪᱟᱜ ᱠᱟᱱᱟ ᱞᱟᱡ ᱠᱷᱟᱹᱛᱤᱨ ᱚᱲᱟᱜ ᱨᱮᱱ ᱫᱟᱫᱟ ᱛᱟᱠᱚ ᱥᱮ ᱵᱟᱵᱟ ᱛᱟᱠᱚ᱾ ᱱᱚᱛᱮ ᱠᱟᱹᱢᱤ ᱵᱟᱝ ᱧᱟᱢ ᱠᱷᱟᱹᱛᱤᱨ ᱛᱮ ᱟᱛᱳ ᱨᱮ, ᱛᱟᱦᱚᱞᱮ ᱟᱫᱚ ᱚᱱᱛᱮᱱᱟᱜ ᱵᱟᱡᱟᱨ ᱥᱮᱱᱟᱜ ᱡᱚᱢ ᱠᱚ,
ᱦᱩᱸ,
ᱨᱤᱠᱟᱹ ᱠᱮᱫᱟᱭ ᱛᱚ ᱦᱮᱡ ᱠᱟᱛᱮᱫ ᱱᱚᱰᱮ ᱚᱠᱟ ᱠᱟᱛᱮ ᱯᱤᱡᱟᱹᱱᱟᱜ ᱤᱥᱤᱱ ᱵᱟᱥᱟᱝ ᱠᱚ, ᱚᱦᱚᱜ ᱥᱮᱬᱟᱜ ᱠᱟᱱᱟ ᱟᱨ ᱤᱥᱤᱱ ᱠᱟᱛᱮᱫ ᱠᱚ ᱡᱚᱢ ᱮᱫᱟ ᱵᱤᱨᱭᱟᱱᱤ᱾ ᱪᱟᱣᱢᱤᱱ ᱠᱚ ᱦᱟᱱᱟ ᱱᱤᱭᱟᱹ ᱠᱚ᱾
ᱦᱮᱸ ᱛᱟᱨᱯᱚᱨᱮ ᱟᱨ ᱦᱮᱸ, ᱦᱮᱸ ᱛᱟᱯᱚᱨᱮ ᱟᱨ ᱢᱟᱱᱮ ᱯᱟᱹᱦᱤᱞ ᱯᱟᱹᱦᱤᱞ ᱫᱚ ᱦᱳᱭᱛᱳ ᱯᱩᱭᱥᱟᱹ ᱨᱳᱡᱽᱜᱟᱨ ᱮᱱᱟ ᱩᱱᱟᱹᱜ ᱚᱱᱠᱟ ᱴᱟᱠᱟ ᱯᱚᱭᱥᱟ ᱨᱮᱱᱟᱜ ᱚᱱᱠᱟ ᱤᱭᱟᱹ ᱵᱟᱝ ᱛᱟᱦᱮᱸ ᱠᱟᱱᱟ ᱯᱟᱹᱦᱤᱞ ᱫᱚ ᱞᱮᱱ ᱫᱮᱱ ᱵᱟᱝ ᱛᱟᱦᱮᱸ ᱠᱟᱱᱟ ᱦᱮᱸ ᱱᱮᱛᱟᱨ ᱫᱚ ᱵᱮᱥᱤ ᱞᱮᱱᱫᱮᱱ ᱢᱮᱱᱟᱜᱼᱟ ᱟᱨ ᱦᱚᱭᱛᱳ, ᱵᱟᱡᱟᱨ ᱠᱟᱹᱢᱤ ᱦᱚᱸ ᱵᱟᱡᱟᱨ ᱥᱮᱫ ᱪᱟᱞᱟᱜ ᱠᱟᱱᱟ ᱠᱟᱹᱢᱤ ᱚᱱᱛᱮ ᱨᱮᱜᱮ ᱯᱟᱸᱪ ᱢᱟᱥ ᱪᱷᱚ ᱢᱟᱥᱮᱭ ᱛᱟᱦᱮᱸᱱ ᱠᱟᱱᱟᱭ᱾ ᱢᱟᱱᱮ ᱩᱱᱟᱹᱜ ᱠᱚᱥᱴᱚ ᱛᱮ ᱯᱚᱭᱥᱟᱧ ᱨᱡᱽᱜᱟᱨ ᱠᱮᱫᱟ ᱟᱨ ᱚᱱᱟ ᱫᱟᱜ ᱢᱟᱱᱮ ᱤᱭᱟᱹ ᱡᱚᱱᱰᱨᱟ ᱢᱟᱰᱤ ᱨᱮᱱᱟᱜ ᱫᱟᱠᱟᱧ ᱡᱚᱢᱟ ᱥᱮ ᱚᱱᱟ ᱡᱟᱦᱟᱱᱟᱜ, ᱯᱟᱠᱟᱲᱤ ᱠᱚᱧ ᱡᱚᱢᱟ ᱥᱮ ᱡᱟᱦᱟᱱᱟᱜ ᱠᱩᱧ ᱡᱚᱢᱟ ᱠᱤ ᱤᱧ ᱫᱚ ᱚᱱᱟ ᱵᱤᱨᱤᱭᱟᱱᱤ ᱜᱤᱧ ᱡᱚᱢᱟ ᱪᱟᱣᱢᱤᱱ ᱜᱤᱧ ᱡᱚᱢᱟ᱾
ᱦᱮᱸ ᱛᱟᱦᱚᱞᱮ ᱟᱫᱚ ᱚᱱᱟ ᱜᱮ,
ᱡᱚᱢ ᱫᱟᱠᱩ ᱦᱩᱸ,
ᱟᱨ ᱥᱤᱵᱤᱞ ᱥᱚᱨᱚᱢ ᱡᱚᱢ ᱜᱮ ᱟᱫᱚ ᱦᱮᱣᱟᱜ ᱠᱟᱱᱟ᱾ ᱟᱞᱩ ᱯᱟᱹᱦᱤᱞ ᱢᱟ ᱥᱮᱭᱛᱚ ᱟᱠᱟᱛᱮᱦᱚ ᱵᱟᱢ ᱪᱟᱞᱟᱣ ᱫᱟᱨᱮᱜᱼᱟ ᱡᱟᱜᱮ ᱵᱤᱨ ᱨᱮᱱᱟᱜ ᱡᱚ ᱵᱤᱞᱤ, ᱠᱚ ᱮᱢᱟᱱ ᱛᱮᱱᱟᱜ ᱟᱨ ᱩᱛᱩᱢᱟ ᱩᱛᱩ ᱨᱮᱱᱟᱜ ᱠᱳᱱᱳ ᱥᱤᱥᱴᱮᱢ ᱜᱮ ᱵᱟᱝ ᱛᱟᱸᱦᱮᱜ ᱠᱟᱱᱛᱮ ᱡᱟᱦᱟᱱᱟᱜ ᱜᱮᱠᱚ ᱞᱟᱜ ᱨᱟᱯᱟᱜ ᱠᱮᱫᱟ ᱚᱱᱟᱜᱮ ᱵᱩᱞᱩᱝ ᱵᱟᱹᱲᱤᱡ ᱥᱤᱯᱤ ᱠᱟᱛᱮ ᱮ ᱡᱚᱢ ᱠᱮᱫ ᱛᱮ ᱡᱤᱭᱚᱱ ᱫᱟᱜ ᱢᱟᱹᱰᱤ ᱫᱟᱠᱟ ᱚᱱᱠᱟ ᱠᱟᱛᱮᱫ ᱡᱤᱭᱚᱱ ᱠᱚ ᱠᱷᱟᱸᱰᱟᱣ ᱠᱮᱟ ᱛᱟᱦᱮᱸᱫ᱾
ᱦᱩᱸ ᱦᱩᱸ,
ᱟᱨᱚ ᱯᱟᱹᱦᱤᱞ ᱢᱟ ᱟᱨᱚ ᱟᱭᱢᱟ ᱟᱭᱢᱟ ᱤᱭᱟᱹ ᱠᱚ ᱛᱟᱦᱮᱸ ᱠᱟᱱᱟ ᱜᱟᱹᱭ ᱠᱚ ᱠᱟᱰᱟ ᱠᱚ ᱵᱤᱛᱠᱤᱞ ᱠᱚ᱾
ᱦᱩᱸ ᱦᱩᱸ,
ᱛᱚᱣᱟ ᱠᱚᱦᱚᱸ ᱰᱷᱮᱨ ᱠᱟᱭᱛᱮᱠᱚ ᱧᱩ ᱠᱮᱭᱟ ᱵᱮᱥᱤ ᱜᱮᱠᱚ ᱧᱩ ᱠᱮᱭᱟ ᱢᱮᱱᱠᱷᱟᱱ ᱱᱮᱛᱟᱨ ᱢᱟ, ᱛᱚᱸᱣᱟ ᱦᱚᱸ ᱥᱮᱨᱚᱠᱚᱢ ᱫᱚ ᱵᱟᱝ ᱧᱟᱯᱟᱢ ᱠᱟᱱᱟ ᱱᱮᱛᱟᱨ ᱫᱚ ᱵᱟᱠᱚ ᱪᱟᱥᱮᱫ ᱠᱚᱣᱟ ᱜᱟᱹᱭ ᱠᱚ᱾ ᱰᱟᱝᱨᱟ ᱠᱟᱰᱟ ᱵᱤᱛᱠᱤᱞ ᱠᱚ, ᱢᱮᱨᱚᱢ ᱠᱚ᱾ ᱟᱫᱚ ᱚᱱᱟ, ᱩᱛᱩ ᱵᱟᱝ ᱨᱮᱦᱚᱸ ᱚᱱᱟ ᱫᱟᱠᱟ ᱫᱟᱜ ᱢᱟᱹᱰᱤ ᱫᱟᱠᱟ ᱟᱨ ᱚᱱᱟ ᱛᱚᱸᱣᱟ ᱦᱟᱛᱮᱫ ᱠᱚ,
ᱦᱩᱸ ᱦᱩᱸ ᱦᱩᱸ,
ᱚᱱᱟ ᱠᱷᱟᱹᱛᱤᱨ ᱩᱱᱠᱩ ᱫᱚ ᱟᱹᱰᱤ ᱥᱚᱠᱛᱚ ᱦᱮᱸ ᱥᱮ, ᱢᱟᱱᱮ ᱫᱟᱨᱮ ᱮᱢᱟ ᱛᱟᱦᱮᱸᱜ ᱠᱟᱱ ᱛᱟᱠᱚᱣᱟ᱾
ᱦᱩᱸ ᱦᱩᱸ, ᱛᱟᱯᱚᱨᱮ ᱱᱚᱜᱼᱚᱭ ᱡᱮ ᱟᱵᱚ ᱵᱚᱱ ᱪᱟᱥ ᱮᱫᱟ ᱦᱩᱲᱩ ᱠᱚ ᱥᱮ ᱡᱟᱦᱟᱱᱟᱜ ᱥᱚᱵᱡᱤ ᱠᱚ ᱱᱮᱛᱟᱨ ᱫᱚ ᱱᱚᱣᱟ ᱠᱚᱨᱮ ᱦᱚᱸ ᱡᱚᱛᱚ ᱨᱮᱜᱮ ᱥᱟᱨ ᱠᱚᱵᱚᱱ ᱮᱢᱟᱣᱟᱜ ᱠᱟᱱᱟ᱾
ᱦᱮᱸ ᱟᱨ ᱯᱟᱹᱦᱤᱞ ᱢᱟ ᱚᱱᱟ ᱫᱚ ᱜᱩᱨᱤ ᱜᱩᱨᱤ ᱠᱚᱠᱚ ᱮᱢ ᱠᱮᱭᱟ
ᱦᱩᱸ ᱦᱩᱸ
ᱥᱩᱫᱩ ᱜᱩᱨᱤᱡ ᱛᱮᱜᱮ ᱱᱟᱦᱟᱜ ᱪᱟᱥ ᱦᱩᱭ ᱠᱚᱜᱼᱟ ᱚᱱᱟᱛᱮᱜᱮ ᱦᱩᱲᱩ ᱫᱚᱢᱮ ᱦᱩᱭ ᱠᱚᱜᱼᱟ
ᱦᱩᱸ ᱦᱩᱸ ᱦᱩᱸ ᱟᱨ ᱛᱟᱯᱚᱨᱮ ᱱᱮᱛᱟᱨ ᱫᱚ ᱚᱱᱮ ᱡᱤᱞ ᱠᱚᱦᱚ ᱛᱚᱵᱚᱱ ᱡᱚᱢ ᱫᱟ ᱵᱟᱡᱟᱨ ᱨᱮ ᱡᱟᱦᱟᱸ ᱛᱤᱱᱨᱮᱜᱤᱵᱚᱱ ᱢᱮᱱᱫᱟ ᱩᱱᱜᱮ ᱧᱟᱢᱚᱜ ᱠᱟᱱᱟ ᱯᱳᱞ ᱯᱚᱞᱴᱨᱤᱡᱤᱞ ᱯᱳᱞᱴᱤ ᱡᱤᱞ ᱦᱚᱸ ᱦᱚᱭᱛᱳ ᱵᱟᱝ ᱴᱷᱤᱠᱟ ᱩᱱᱟᱹᱜ ᱫᱚ
ᱚᱱᱟ ᱢᱟ ᱤᱱᱡᱤᱠᱥᱮᱱ ᱛᱮᱠᱚ ᱵᱚᱨᱚᱭᱮᱫ ᱠᱚᱣᱟ ᱱᱟᱣᱟ ᱢᱟ ᱯᱮ ᱯᱩᱱ ᱪᱟᱸᱫᱳ ᱨᱮᱱ ᱥᱤᱢ ᱵᱚᱨᱚᱜ ᱞᱟᱹᱠᱛᱤ ᱩᱱᱠᱩ ᱢᱟ ᱯᱳᱱ ᱢᱤᱫ ᱛᱤᱨᱤᱥ ᱪᱚᱞᱞᱤᱥ ᱫᱤᱱ ᱛᱮᱠᱚ ᱠᱟᱹᱱᱟ ᱠᱟᱹᱴᱤᱡ ᱠᱟᱹᱴᱤᱡ ᱵᱩᱥᱟᱹᱜ ᱠᱚ ᱟᱨ ᱟᱹᱰᱤ ᱞᱟᱹᱴᱩ ᱞᱟᱹᱴᱩ ᱠᱚ ᱦᱟᱨᱟᱜ ᱠᱟᱱᱟ ᱛᱟᱦᱚᱞᱮ ᱚᱱᱟ ᱚᱱᱟᱫᱚ ᱵᱤᱥ ᱞᱮᱠᱟ ᱟᱫᱚ ᱚᱱᱟᱢᱟ ᱡᱤᱞ ᱡᱚᱢ ᱯᱟᱹᱨᱠᱟᱹ ᱟᱫᱚ ᱯᱟᱹᱦᱤᱞ ᱢᱟ ᱚᱱᱟᱫᱚ ᱠᱤᱨᱤᱧ ᱠᱟᱛᱮᱫ ᱫᱚ ᱵᱟᱠᱚ ᱡᱚᱢ ᱠᱮ ᱥᱮᱸᱫᱽᱨᱟ ᱠᱮᱭᱟ ᱠᱚ ᱵᱤᱨ ᱨᱮᱠᱚ ᱥᱮᱸᱫᱽᱨᱟ ᱠᱮᱭᱟ ᱟᱨ ᱵᱟᱠᱷᱟᱱ ᱠᱚ ᱟᱹᱥᱩᱞ ᱠᱮᱠᱚᱣᱟ ᱩᱱᱠᱩ ᱩᱱᱠᱩ ᱜᱮᱠᱚ ᱡᱚᱢ ᱠᱮᱠᱚᱣᱟ ᱡᱤᱞ ᱛᱮᱱᱟᱜ ᱦᱟᱹᱠᱩ ᱛᱮᱱᱟᱜ ᱦᱚᱸ ᱵᱟᱱ ᱯᱩᱠᱷᱨᱤ ᱠᱚᱨᱮ ᱠᱚ ᱥᱟᱵ ᱠᱮᱫ ᱠᱚᱣᱟ ᱟᱫᱚ ᱱᱮᱛᱟᱨ ᱢᱟ ᱩᱱᱠᱩ ᱡᱟᱦᱟᱸ ᱠᱤᱨᱤᱧ ᱠᱤᱨᱤᱧ ᱦᱟᱠᱩ ᱠᱚ ᱵᱚᱨ ᱵᱚᱨᱚ ᱦᱟᱠᱩ ᱩᱱᱠᱩ ᱢᱟ ᱤᱭᱩᱨᱤᱭᱟᱹ ᱛᱮᱠᱚ ᱵᱚᱨᱚᱡ ᱠᱚᱣᱟ ᱟᱨ ᱠᱚ ᱟᱠ ᱵᱟᱡᱟᱨ ᱛᱮᱠᱚ ᱟᱠᱷᱨᱤᱧᱮᱫ ᱠᱚ ᱟᱜᱩᱭᱮᱫ ᱠᱚᱣᱟ
ᱦᱮᱸ ᱟᱨ ᱱᱮᱛᱟᱨ ᱫᱚ ᱡᱟᱦᱟᱸ ᱛᱤᱨᱜᱮ ᱢᱮ ᱢᱮᱱᱟ ᱩᱱᱜᱮ ᱵᱟᱡᱟᱨ ᱦᱚᱭᱛᱳ ᱥᱮᱱ ᱠᱟᱛᱮᱫ ᱮᱸ ᱮᱠᱥᱚ ᱵᱤᱥ ᱮᱠᱥᱚ ᱫᱩᱥᱚ ᱴᱟᱠᱟ ᱨᱮᱱᱟᱜ ᱮᱢ ᱟᱹᱜᱩ ᱜᱚᱫ ᱠᱮᱫᱟ ᱥᱚᱝᱜᱮ ᱥᱚᱝ ᱦᱩᱭᱮᱱᱟ ᱦᱩᱸ ᱟᱨ ᱱᱮᱛᱟᱨ ᱫᱚ ᱚᱱᱠᱟ ᱥᱤᱢ ᱠᱚᱦᱚᱸ ᱟᱹᱥᱩᱞᱟᱜ ᱚᱱᱠᱟ ᱵᱟᱠᱚ ᱟᱹᱥᱩᱞᱮᱫ ᱠᱚᱣᱟ ᱚᱲᱟᱜ ᱠᱚᱨᱮ ᱦᱚᱸ ᱟᱨ ᱥᱤᱢ ᱠᱚ ᱟᱹᱥᱩᱞ ᱠᱟᱛᱮ ᱦᱚᱸᱠᱚ ᱜᱩᱡᱩᱜ ᱠᱟᱱᱟ ᱟᱨ ᱦᱚᱭᱛᱚ ᱱᱮᱛᱟᱨ ᱵᱤᱨ ᱵᱮᱱ ᱪᱟᱞᱟᱜᱼᱟ ᱥᱮᱸᱫᱽᱨᱟ ᱠᱚᱲᱟ ᱜᱤᱫᱟᱹᱨ ᱠᱚᱠᱚ ᱪᱟᱞᱟᱜᱼᱟ ᱥᱮᱸᱫᱽᱨᱟ ᱟᱨ ᱱᱮᱛᱟᱨ ᱫᱚ ᱚᱱᱠᱟ ᱯᱟᱹᱦᱤᱞ ᱫᱚ ᱥᱮᱸᱫᱽᱨᱟ ᱥᱚᱢᱚᱭ ᱫᱚ ᱚᱱᱠᱟ ᱟᱸ ᱥᱩᱠᱨᱤ ᱠᱚᱦᱚᱸ ᱦᱚᱭᱛᱚ ᱚᱱᱠᱟ ᱛᱩᱧ ᱠᱚᱣᱟ ᱠᱚ ᱛᱚ ᱱᱮᱛᱟᱨ ᱫᱚ ᱛᱩᱧ ᱦᱚᱸ ᱚᱠᱟᱨᱮ ᱥᱩᱠᱨᱤ ᱵᱮᱱ ᱛᱩᱧᱮᱭᱟ ᱦᱚᱲ ᱜᱮ ᱛᱩᱧᱟᱜ ᱵᱮᱱ ᱜᱮ ᱥᱮᱸᱫᱽᱨᱟ ᱪᱟᱞᱟᱜ ᱛᱚᱵᱮ ᱛᱚ ᱥᱩᱠᱨᱤ ᱡᱚᱥᱮᱭᱟ ᱦᱚᱲ ᱜᱮ ᱛᱩᱧᱜᱚᱡ ᱮᱱᱜᱮ ᱦᱮᱸ
ᱥᱮ ᱨᱚᱠᱚᱢ ᱫᱚ ᱟᱨᱠᱤ ᱯᱟᱹᱦᱤᱞᱟᱜ ᱡᱟᱦᱟᱸ ᱤᱭᱟᱹ ᱛᱟᱦᱮᱸ ᱠᱟᱱᱟ ᱚᱱᱟᱫᱚ ᱵᱟᱹᱱᱩᱜ ᱟᱹᱱᱤᱡ ᱱᱮᱛᱟᱨ ᱫᱚ ᱥᱚᱦᱚᱨ ᱵᱟᱡᱟᱨ ᱛᱮᱠᱚ ᱫᱟᱬᱟᱱ ᱠᱟᱱᱟ ᱯᱟᱲᱦᱟᱜ ᱠᱟᱱᱟ ᱠᱚ ᱟᱨ ᱞᱟᱦᱟ ᱛᱮᱢᱟ ᱟᱛᱳ ᱨᱮᱱ ᱜᱤᱫᱽᱨᱟᱹ ᱫᱚ ᱯᱟᱲᱦᱟᱣ ᱢᱟ ᱯᱟᱲᱦᱟᱜᱼᱟ ᱛᱟᱨ ᱢᱚᱫᱽᱫᱷᱮ ᱜᱚᱴᱟᱭ ᱫᱟᱬᱟᱱᱟ ᱵᱤᱨ ᱠᱚ ᱟᱨᱮ ᱪᱮᱲᱮ ᱴᱩᱴᱤᱭᱟ ᱥᱮᱸᱫᱽᱨᱟᱭᱟ ᱛᱟᱦᱚᱞᱮ ᱩᱱᱠᱩ ᱫᱚ ᱚᱱᱠᱟ ᱥᱮᱸᱫᱽᱨᱟ ᱤᱭᱟᱹ ᱛᱮᱜᱮ ᱠᱚ ᱥᱤᱠᱟᱹᱨᱤᱜ ᱠᱟᱱᱟ
ᱦᱩᱸ ᱦᱩᱸ ᱦᱩᱸ ᱢᱟᱱᱮ ᱫᱷᱟᱹᱴ ᱪᱮᱫ ᱢᱮᱱᱟ ᱤᱧ ᱥᱮᱸᱫᱽᱨᱟ ᱫᱚ ᱢᱮᱱᱟ ᱮᱠᱥᱚ ᱴᱟᱠᱟ ᱡᱤᱞᱤᱧ ᱠᱤᱨᱤᱧ ᱟᱹᱜᱩᱭᱟ ᱯᱚᱨᱮ ᱵᱟᱡᱟᱨ ᱠᱷᱚᱱᱟᱜ
ᱟᱨᱚ ᱱᱮᱛᱟᱨᱤᱧ ᱧᱮᱞ ᱟᱠᱟᱱᱟ ᱡᱟᱦᱟᱸ ᱵᱟᱭᱨᱮ ᱨᱮ ᱛᱟᱦᱮᱸ ᱠᱟᱛᱮᱫ ᱯᱟᱲᱦᱟᱜᱼᱟ ᱩᱱᱤ ᱜᱤᱫᱽᱨᱟᱹ ᱢᱟ ᱦᱟᱹᱠᱩ ᱥᱟᱵ ᱠᱚ ᱥᱮ ᱥᱮᱸᱫᱽᱨᱟ ᱠᱚ ᱠᱳᱱᱳ ᱨᱟᱹᱥᱠᱟᱹ ᱵᱟᱭ ᱮᱢ ᱠᱮᱫᱟ ᱡᱟᱦᱟᱸ ᱟᱛᱳ ᱜᱤᱫᱽᱨᱟᱹ ᱩᱱᱤ ᱢᱟ ᱡᱷᱚᱛᱛᱚ ᱨᱮ
ᱦᱩᱸ
ᱠᱚ ᱤᱭᱟᱹᱠᱟ
ᱦᱩᱸ ᱦᱩᱸ ᱦᱩᱸ ᱟᱨ ᱟᱞᱮ ᱠᱚᱨᱮᱫ ᱫᱚ ᱦᱟᱸᱜ ᱚᱱᱟ ᱡᱷᱟᱨᱱᱟ ᱢᱮᱱᱟᱜᱼᱟ ᱥᱮ ᱡᱷᱟᱨᱱᱟ ᱵᱩᱨᱩ ᱚᱱᱠᱟ ᱵᱩᱨᱩ ᱵᱤᱨ ᱠᱚᱨᱮ ᱠᱚ ᱞᱤᱸᱜᱤ ᱟᱸᱬᱜᱚᱱᱟ ᱡᱟᱦᱟᱸ
ᱟᱫᱚ ᱚᱱᱟ ᱠᱚᱨᱮ ᱚᱱᱠᱟ ᱦᱟᱹᱠᱩ ᱠᱚᱞᱮ ᱥᱟᱵ ᱠᱚᱣᱟ ᱟᱫᱚ ᱥᱤ ᱥᱤᱼᱥᱤᱝ ᱦᱟᱹᱠᱩ ᱟᱞᱮ ᱫᱚᱞᱮ ᱢᱮᱛᱟᱣ ᱠᱚᱣᱟ ᱩᱱᱠᱩ ᱫᱚ ᱫᱚᱢᱮ ᱡᱚᱞᱟᱜᱼᱟ ᱾ ᱟᱫᱚ ᱩᱱᱠᱩ ᱡᱩᱫᱤ ᱡᱚᱞᱟ ᱵᱚᱛᱚᱨ ᱛᱮᱦᱚᱸ ᱚᱝᱠᱟ ᱜᱤᱫᱽᱨᱟᱹ ᱵᱟᱝ ᱠᱚ ᱥᱟᱜ ᱦᱚᱲ ᱠᱚ ᱵᱟᱠᱚ ᱥᱟᱵ ᱠᱚᱣᱟ ᱠᱩᱧ ᱥᱟᱵᱮᱫ ᱠᱚᱣᱟ ᱦᱟᱠ ᱦᱟᱹᱠᱩ ᱜᱚᱡ ᱠᱚᱫᱚ ᱵᱟᱹᱧ ᱪᱟᱞᱟᱜᱼᱟ ᱢᱮᱱᱟᱭ ᱵᱟᱡᱟᱨ ᱥᱮᱫ ᱜᱮ ᱯᱳᱞᱴᱨᱤ ᱡᱤᱞᱤᱧ ᱟᱹᱜᱩ ᱠᱮᱫ ᱜᱮ ᱾
ᱦᱮᱸ ᱟᱨ ᱱᱮᱛᱟᱨ ᱫᱚ ᱟᱨ ᱡᱟᱦᱟᱸ ᱩᱱᱠᱩ ᱱᱮᱥᱟ ᱦᱟᱹᱠᱩ ᱥᱟᱜ ᱱᱮᱥᱟ ᱜᱤᱫᱽᱨᱟᱹ ᱫᱚ ᱩᱱᱤ ᱫᱚ ᱛᱩᱨᱤᱧ ᱟᱨ ᱡᱟᱦᱟᱸ ᱫᱚ ᱾ ᱡᱟᱦᱟᱸᱧ ᱧᱟᱢ ᱠᱟᱜ ᱢᱮᱭᱟ ᱟᱢᱫᱚ ᱵᱟᱹᱧ ᱵᱟᱹᱜᱤᱭᱟᱢ ᱥᱟᱵᱮᱫ ᱢᱮ ᱾ ᱤᱭᱟᱹ ᱚᱱᱟ ᱢᱚᱱᱮ ᱠᱟᱛᱮᱜ ᱠᱚ ᱥᱟᱵ ᱠᱚᱣᱟ ᱾
ᱦᱩᱸ ᱦᱩᱸ,
ᱛᱟᱦᱞᱮ ᱚᱱᱛᱮ ᱫᱚ ᱪᱤᱞᱮ ᱪᱤᱞᱤ ᱦᱟᱹᱠᱩ ᱦᱮᱱᱟᱜ ᱠᱚᱣᱟ?
ᱟᱞᱮᱥᱮᱫ ᱫᱚ ᱵᱳᱣᱟᱲ ᱢᱮᱱᱟᱜ ᱠᱚᱣᱟ ᱛᱟᱯᱨᱳᱜ ᱾ ᱮᱴᱟᱜ ᱩᱱᱠᱩ ᱥᱤᱥᱤᱧ ᱢᱮᱱᱟᱜ ᱠᱚᱣᱟ ᱩᱱᱠᱩ ᱛᱩᱲᱤ ᱢᱮᱱᱟᱜ ᱠᱚᱣᱟ ᱩᱱᱠᱩ ᱯᱤᱯᱨᱤ ᱢᱮᱱᱟᱜ ᱠᱚᱣᱟ ᱟᱨ ᱩᱱᱠᱩ ᱮᱢᱟᱱ ᱛᱮᱢᱟᱱ ᱦᱩᱸ ᱾
ᱚᱸᱰᱮ ᱫᱚ ᱢᱟᱱᱮ ᱫᱮᱥᱤ ᱦᱟᱹᱠᱳ ᱢᱮᱱᱛᱮ ᱤᱭᱟᱹᱼᱟ ᱞᱮᱴᱷᱟ ᱠᱚ ᱵᱩᱸᱵᱩᱡ ᱾ ᱠᱚ ᱾ ᱰᱟᱹᱲᱠᱟᱹ ᱠᱚ ᱞᱩᱞᱤ ᱠᱚ ᱦᱚᱜᱼᱚᱭ ᱡᱮ ᱡᱟᱹᱯᱩᱫ ᱫᱤᱱ ᱦᱩᱸ᱾
ᱦᱮᱸ ᱜᱮᱛᱟ ᱠᱚ ᱢᱮᱱᱟᱜ ᱠᱚᱣᱟ ᱾
ᱞᱮᱴᱷᱟ ᱥᱳᱞ ᱡᱟᱹᱯᱩᱫ ᱫᱤᱱ ᱜᱮ ᱱᱮᱛᱟᱨ ᱫᱚ ᱟᱫᱚ ᱦᱟᱹᱠᱩ ᱡᱚᱢ ᱡᱚᱢᱛᱮ ᱾ ᱜᱮ ᱞᱟᱸᱜᱟ ᱠᱟᱴᱠᱚᱢ ᱠᱚ ᱠᱟᱴᱠᱚᱢ ᱠᱚ ᱟᱵᱟᱨ ᱵᱟᱨ ᱨᱚᱠᱚᱢ ᱧᱟᱢᱚᱜᱚᱜᱼᱟ ᱾ ᱫᱷᱤᱨᱤ ᱠᱟᱴᱠᱚᱢ ᱵᱟᱹᱫᱽ ᱠᱟᱴᱠᱚᱢ ᱾
ᱦᱩᱸ,
ᱛᱷᱟᱞᱮ ᱚᱱᱛᱮ ᱫᱚ ᱠᱟᱴᱠᱚᱢ ᱫᱚ ᱢᱮᱱᱟᱜ ᱠᱚᱣᱟ?
ᱠᱟᱴᱠᱚᱢ ᱢᱮᱱᱟᱜ ᱠᱚᱣᱟ ᱾
ᱩᱸ ᱠᱟᱴᱠᱚᱢ ᱫᱚ ᱟᱫᱚ ᱪᱮᱜᱠᱟ ᱯᱮ ᱩᱛᱩ ᱠᱚ ᱚᱱᱮ ᱨᱟᱯᱟᱜ ᱠᱟᱛᱮᱜ ᱯᱮ ᱨᱤᱫ ᱠᱚ ᱾ ᱠᱚᱣᱟ ᱥᱮ ᱢᱟᱱᱮ ᱪᱮᱜᱠᱟ ᱢᱟᱱᱮ ᱮᱢᱱᱤ ᱪᱮᱠᱟᱯᱮ ᱩᱛᱩ ᱠᱚᱣᱟ ᱚᱱᱛᱮ ᱫᱚ?
ᱤᱭᱟᱹ ᱨᱟᱯᱟᱜ ᱠᱟᱛᱮᱫ ᱜᱮᱞᱮ ᱨᱤᱫ ᱠᱚᱣᱟ ᱚᱱᱟᱜᱮ ᱢᱮᱜ ᱵᱚᱡᱽ ᱵᱩᱡᱷᱟᱹᱜ ᱩᱛᱩ ᱠᱷᱚᱡ ᱫᱚ ᱾ ᱛᱩ ᱫᱚ ᱩᱱᱟᱹᱜ ᱵᱮᱥ ᱵᱟᱝᱠᱚ ᱵᱩᱡᱷᱟᱹᱜᱼᱟ ᱵᱟᱠᱷᱟᱡ ᱫᱚ ᱦᱮᱸ ᱨᱟᱯᱟᱜ ᱜᱮ ᱵᱮᱥᱟ ᱨᱟᱯᱟᱜ ᱠᱟᱛᱮᱜ ᱨᱤᱫ ᱠᱚᱜᱮ ᱵᱮᱥ ᱵᱩᱡᱷᱟᱹᱜᱼᱟ ᱾
ᱦᱩᱸ ᱦᱮᱸ ᱟᱨ ᱟᱞᱮ ᱫᱚ ᱱᱟᱦᱟᱜ ᱱᱚᱛᱮ ᱫᱚ ᱨᱟᱯᱟᱜ ᱨᱤᱫ ᱦᱚᱸ ᱟᱨᱚ ᱮᱢᱱᱤ ᱫᱚ ᱩᱛᱩ ᱫᱚ ᱵᱟᱰᱮ ᱩᱛᱩ ᱠᱚ ᱢᱟᱱᱮ ᱪᱤᱜᱠᱟ ᱠᱚᱣᱟᱞᱮ ᱟᱱᱮ ᱟᱢᱲᱟ ᱦᱟᱛᱮᱡ ᱾ ᱵᱟᱠᱷᱟᱱ ᱟᱢᱲᱟ ᱦᱟᱛᱮᱜ ᱜᱮ ᱵᱮᱥᱤ ᱩᱛᱩ ᱠᱚᱣᱟᱞᱮ ᱾
ᱦᱩᱸ,
ᱴᱚᱠ ᱱᱟᱦᱟᱜ ᱟᱹᱰᱤ ᱵᱷᱟᱹᱜᱤ ᱜᱮ ᱵᱩᱡᱷᱟᱹᱜᱼᱟ ᱾
ᱦᱩᱸ ᱦᱩᱸ ᱾
ᱛᱟᱦᱟᱞᱮ ᱚᱱᱛᱮ ᱫᱚ ᱦᱟᱣ ᱢᱮᱱᱟᱜ ᱠᱚᱣᱟ ᱦᱟᱣ?
ᱦᱮᱸ ᱦᱟᱣ ᱢᱮᱱ ᱞᱮᱠᱷᱟᱡ ᱢᱟ ᱚᱱᱟ ᱩᱞᱤ ᱫᱟᱜ ᱨᱮ ᱞᱮᱭᱳ ᱞᱩᱴ ᱢᱚᱪᱟᱨᱮ ᱩᱞᱤ ᱫᱟᱜ ᱜᱮ ᱦᱤᱡᱩᱜᱼᱟ ᱾
ᱚ ᱦᱮᱸ
ᱦᱩᱸ ᱢᱟᱱᱮ ᱦᱟᱣ ᱥᱟᱶᱛᱮ ᱢᱟᱹᱨᱤᱪ, ᱯᱩᱞᱩᱝ ᱚᱱᱟ ᱠᱚ ᱮᱢ ᱠᱟᱛᱮᱫ ᱨᱤᱫ ᱞᱮᱠᱷᱟ ᱢᱟᱱᱮ ᱩᱞᱤ ᱫᱟᱜ ᱮᱰᱤᱛᱚ ᱦᱤᱡᱩᱜ ᱠᱟᱱᱟ ᱩᱞᱤ ᱫᱟᱜ ᱜᱮ ᱢᱚᱪᱟᱨᱮ ᱾ ᱦᱩᱸ,
ᱱᱚᱛᱮ ᱦᱚᱸ ᱢᱮᱱᱟᱜ ᱫᱚ ᱢᱮᱱᱟᱜ ᱠᱚᱣᱟ ᱟᱹᱜᱩ ᱦᱚᱸᱞᱮ ᱟᱹᱜᱩ ᱵᱟᱲᱟ ᱠᱚᱜᱮᱭᱟ ᱟᱫᱚ ᱾ ᱯᱚᱴᱚᱢ ᱠᱚ ᱤᱭᱟᱹ ᱦᱩᱭᱩᱜᱼᱟ ᱟᱫᱚ